ᱦᱮᱞᱳ
ᱦᱮᱞᱳ
ᱦᱮᱸ ᱜᱚᱢᱠᱮ ᱡᱚᱦᱟᱨ ᱜᱮ
ᱦᱮᱸ ᱟᱸᱡᱚᱢ ᱫᱟᱵᱤᱱ ᱨᱚᱲ ᱠᱚ
ᱦᱮᱸ ᱟᱸᱡᱚᱢᱚᱜ ᱠᱟᱱᱟ ᱟᱵᱤᱱ ᱜᱮ ᱴᱷᱤᱠ ᱴᱷᱟᱠ ᱵᱮᱱ ᱟᱸᱡᱚᱢᱮᱫᱼᱟ ᱛᱚ
ᱦᱮᱸ ᱱᱟᱯᱟᱭ ᱵᱟᱲᱟ ᱜᱮ, ᱟᱹᱵᱤᱱ ᱱᱟᱯᱟᱭ ᱵᱟᱲᱟ ᱜᱮᱭᱟᱵᱤᱱ ᱛᱚ?
ᱦᱮᱸ ᱜᱚᱝᱠᱮ ᱱᱤᱛᱚᱜ ᱞᱮᱠᱟ ᱫᱚ ᱱᱟᱦᱟᱜ ᱱᱟᱯᱟᱭ ᱜᱮ ᱟᱨ ᱟᱵᱮᱱ ᱜᱮ ᱚᱠᱟ ᱞᱮᱠᱟ ᱢᱮᱱᱟᱜ ᱟᱠᱟᱫ ᱵᱤᱱᱟ?
ᱚ ᱟᱵᱤᱱᱟᱜ ᱠᱟᱹᱡ ᱨᱚᱲ ᱠᱚ ᱠᱟᱹᱡ ᱛᱟᱨ ᱠᱚ ᱵᱟᱭ ᱧᱟᱢᱮᱫ ᱛᱟᱹᱵᱤᱱᱟ ᱠᱚᱵᱤᱱᱚᱜ ᱠᱟᱱ ᱛᱟᱹᱵᱤᱱᱟ
ᱟᱪᱪᱷᱟ ᱟᱪᱪᱷᱟ ᱢᱮᱱ ᱫᱟᱞᱤᱧ ᱟᱹᱞᱤᱧ ᱫᱚ ᱱᱟᱯᱟᱭ ᱜᱮ ᱢᱮᱱᱟᱜ ᱟᱠᱟᱫ ᱞᱤᱧᱟᱹ ᱟᱨ ᱟᱵᱮᱱ ᱜᱮ ᱚᱠᱟᱞᱮᱠᱟ ᱱᱟᱯᱟᱭ ᱜᱮᱛᱚ
ᱦᱮᱸ ᱟᱞᱮ ᱦᱚᱸ ᱱᱟᱯᱟᱭ ᱜᱮ ᱱᱤᱭᱟᱹ ᱜᱷᱟᱹᱲᱤᱡ ᱫᱚ।
ᱟᱪᱪᱷᱟ ᱟᱪᱪᱷᱟ ᱦᱮᱸ ᱟᱥᱚᱜ ᱟᱹᱞᱤᱧ ᱟᱵᱚ ᱢᱟᱹᱱᱢᱤ ᱡᱚᱛᱚ ᱜᱮ ᱱᱟᱯᱟᱭ ᱜᱮᱵᱚᱱ ᱛᱟᱦᱮᱱ ᱢᱟ।
ᱦᱮᱸ ᱚᱱᱟ ᱫᱚ ᱱᱟᱯᱟᱭ ᱜᱮ ᱛᱟᱦᱮᱸ ᱫᱚᱨᱠᱟᱨ ᱠᱟᱱᱟ ᱟᱵᱚ ᱢᱟᱹᱱᱢᱤ
ᱦᱮᱸ ᱜᱚᱝᱠᱮ ᱛᱟᱞᱦᱮ ᱚᱠᱟ ᱮᱠ ᱠᱟᱡᱽ ᱠᱚᱨᱢᱚ ᱫᱚ ᱚᱸ ᱚᱱᱠᱟ ᱫᱚ ᱛᱤᱱᱟᱹᱜ ᱥᱟᱹᱜᱤᱧ ᱯᱮ ᱞᱟᱦᱟ ᱜᱚᱫ ᱟᱠᱟᱜᱼᱟ?
ᱩᱸ ᱟᱫᱟ ᱫᱷᱟᱨᱤᱡ ᱵᱚᱱ ᱪᱮᱠᱟ ᱟᱯᱮ ᱥᱮᱫ?
ᱦᱮᱸ ᱜᱚᱝᱠᱮ ᱢᱮᱱᱞᱮᱠᱷᱟᱱ ᱫᱟᱜ ᱡᱟᱹᱲᱤ ᱫᱚ ᱱᱟᱦᱟᱜ ᱩᱱᱟᱹᱜ ᱮᱠᱴᱟ ᱫᱚ ᱵᱟᱭ ᱡᱟᱲᱤᱭᱟᱠᱟᱫ ᱞᱮᱜᱮᱭᱟ ᱛᱚᱵᱮ ᱚᱱᱠᱟ ᱫᱚ ᱢᱤᱫ ᱵᱟᱨ ᱥᱤᱧ ᱮᱠᱴᱩ ᱮᱠᱴᱩ ᱱᱟᱦᱟᱜ ᱮ ᱡᱟᱹᱲᱤᱭᱟᱠᱟᱜᱼᱟ ᱚᱱᱠᱟ ᱫᱚ ᱠᱷᱮᱛ ᱵᱟᱹᱫᱽ ᱫᱚ ᱱᱟᱦᱟᱜ ᱵᱟᱭ ᱯᱮᱨᱮᱡ ᱟᱠᱟᱜᱼᱟ
ᱟᱪᱪᱷᱟ
ᱦᱮᱸ ᱟᱯᱮ ᱥᱮᱱ ᱜᱮ ᱚᱠᱟ ᱞᱮᱠᱟ ᱫᱟᱜ ᱡᱟᱹᱲᱤ?
ᱫᱚᱢᱮ ᱜᱮ ᱫᱟᱜ ᱫᱟᱭ ᱚᱱᱠᱟ ᱫᱚ ᱫᱟᱜ ᱨᱮᱦᱚ ᱠᱟᱹᱡ ᱠᱟᱹᱡ ᱫᱟᱜ ᱫᱟᱭ ᱚᱱᱠᱟᱜᱮ ᱵᱟᱭ ᱫᱟᱜ ᱫᱟ
ᱟᱪᱪᱷᱟ ᱟᱪᱪᱷᱟ ᱟᱪᱪᱷᱟ ᱜᱚᱝᱠᱮ ᱦᱮᱸ ᱟᱞᱟᱝ ᱫᱚ ᱱᱟᱦᱟᱜ ᱡᱟᱭᱦᱳᱠ ᱯᱟᱨᱥᱚᱱᱟᱞ ᱵᱷᱟᱵᱛᱮ ᱠᱚᱞ ᱠᱟᱛᱮ ᱞᱟᱝ ᱨᱚᱯᱚᱲᱟ ᱟᱨ ᱱᱚᱜᱼᱚᱭ ᱡᱮ ᱢᱟᱨᱟᱝ ᱵᱚᱦᱚᱜ ᱠᱚ ᱡᱟᱦᱟᱸ ᱛᱤᱱᱟᱹᱜ ᱜᱟᱱ ᱴᱟᱭᱤᱢ ᱩᱰᱟᱹᱝ ᱠᱚ ᱮᱢ ᱟᱠᱟᱱ ᱚᱱᱟ ᱴᱟᱭᱤᱢ ᱛᱟᱞᱟᱨᱮ ᱟᱞᱟᱝ ᱢᱤᱫᱴᱮᱱ ᱠᱟᱹᱴᱤᱡ ᱱᱟᱯᱟᱭ ᱧᱚᱜ ᱚᱱᱠᱟᱱᱟᱜ ᱥᱟᱠᱟᱢ ᱟᱹᱜᱩ ᱠᱟᱛᱮᱫ ᱞᱟᱝ ᱨᱚᱯᱚᱲ ᱞᱮᱱᱠᱷᱟᱱ ᱟᱹᱰᱤᱜᱮ ᱱᱟᱯᱟᱭ ᱱᱟᱯᱟᱭ ᱠᱚᱜᱼᱟ ᱟᱨ ᱟᱵᱮᱱ ᱴᱷᱮᱱ ᱡᱩᱫᱤ ᱚᱱᱠᱟᱱᱟᱜ ᱥᱟᱠᱟᱢ ᱵᱟᱨᱮᱛᱮ ᱵᱟᱲᱟᱭ ᱢᱮᱱᱟᱜ ᱠᱷᱟᱱ ᱞᱟᱹᱭ ᱥᱚᱫᱚᱨ ᱵᱮᱱ
ᱵᱟᱦᱟ ᱢᱟᱜ ᱢᱚᱬᱮ ᱠᱚᱨᱮᱱᱟᱜ ᱜᱮ ᱵᱟᱲᱟᱭ ᱨᱮ ᱫᱚ ᱠᱟᱹᱡ ᱠᱟᱹᱡ ᱫᱚ ᱢᱮᱱᱟᱜ ᱜᱮᱭᱟ
ᱦᱮᱸ ᱢᱟ ᱞᱟᱹᱭ ᱵᱮᱱ ᱡᱟᱛᱮ ᱟᱵᱮᱱ ᱦᱚᱸ ᱥᱮ ᱟᱹᱞᱤᱧ ᱦᱚᱸ ᱵᱟᱱᱟ ᱦᱚᱲ ᱵᱟᱲᱟᱭ ᱛᱟᱦᱮᱱ ᱢᱟ ᱚᱱᱠᱟᱱᱟᱜ ᱴᱚᱯᱤᱠ ᱫᱤᱭᱮ ᱵᱟᱝ ᱜᱟᱞᱢᱟᱨᱟᱣ ᱞᱮᱱᱠᱷᱟᱱ ᱜᱚᱞᱯᱚ ᱱᱟᱯᱟᱭ ᱦᱩᱭᱩᱜ ᱛᱟᱞᱟᱝᱟ ᱦᱮᱸᱥᱮ?
ᱦᱮᱸ ᱦᱮᱸ᱾
ᱦᱮᱸ ᱢᱟ ᱞᱟᱹᱭ ᱵᱮᱱ ᱥᱮ᱾
ᱛᱟᱦᱞᱮ ᱟᱹᱵᱤᱱ ᱜᱮ ᱢᱟ ᱛᱟᱦᱞᱮ ᱯᱳᱭᱞᱳ ᱮᱦᱚᱵ ᱵᱤᱱ ᱵᱟᱦᱟ ᱯᱚᱨᱚᱵ ᱯᱟᱞᱮᱱ ᱢᱤᱴᱟᱝ ᱨᱮᱦᱚ
ᱟᱪᱪᱷᱟ ᱟᱪᱪᱷᱟ ᱦᱮᱸ ᱜᱚᱝᱠᱮ ᱚᱵᱚᱥᱥᱭ ᱱᱤᱦᱟᱹᱛ ᱜᱮᱭᱟ ᱚᱱᱟᱛᱮ ᱡᱟᱦᱟᱸ ᱛᱤᱱᱟᱹᱜ ᱩᱰᱟᱹᱝ ᱜᱮ ᱵᱟᱰᱟᱭ ᱢᱮᱱᱟᱜ ᱟᱠᱟᱫ ᱚᱱᱟᱫᱚ ᱱᱟᱦᱟᱸᱜ ᱞᱤᱧ ᱞᱟᱹᱭᱟ
ᱦᱩᱸ ᱦᱩᱸ᱾
ᱦᱮᱸ ᱜᱚᱝᱠᱮ ᱵᱟᱦᱟ ᱫᱚ ᱱᱟᱦᱟᱸᱜ ᱟᱞᱮ ᱫᱚ ᱯᱮ ᱢᱟᱦᱟ ᱨᱮᱱᱟᱜ ᱞᱮ ᱵᱟᱦᱟᱜ ᱜᱮᱭᱟ ᱦᱮᱸ,
ᱦᱩᱸ ᱦᱩᱸ᱾
ᱢᱮᱱᱫᱚ ᱢᱤᱫᱴᱤᱡ ᱫᱚ ᱩᱢ ᱢᱟᱦᱟ, ᱢᱤᱫᱴᱤᱡ ᱫᱚ ᱥᱟᱹᱨᱫᱤ ᱢᱟᱦᱟ ᱟᱨ ᱢᱤᱫᱴᱤᱡ ᱫᱚ ᱡᱟᱞᱮ ᱢᱟᱦᱟ᱾ ᱦᱮᱸ ᱚᱱᱮ ᱚᱝᱠᱟ ᱞᱮ ᱵᱟᱦᱟᱜᱼᱟ᱾ ᱚᱱᱠᱟᱜᱮ ᱵᱟᱦᱟ ᱨᱮᱫᱚ ᱱᱟᱦᱟᱸᱜ ᱢᱟᱹᱡᱷᱤ ᱢᱟᱯᱟᱡᱷᱤ ᱥᱮ ᱜᱚᱰᱮᱛ ᱯᱟᱨᱟᱱᱤᱠ ᱩᱝᱠᱩ ᱠᱚ ᱡᱟᱣᱨᱟ ᱢᱤᱫ ᱠᱟᱛᱮᱫ ᱢᱤᱫᱴᱤᱡ ᱚᱝᱠᱟᱜᱮ ᱢᱤᱫᱴᱤᱡ ᱰᱮᱴ ᱠᱚ ᱴᱷᱟᱲᱚ ᱜᱚᱴᱟᱭᱟ ᱚᱱᱟ ᱰᱮᱴ ᱨᱮ ᱟᱞᱮ ᱵᱟᱦᱟ ᱵᱚᱸᱜᱟ ᱥᱮ ᱩᱢ ᱢᱟᱦᱟ ᱥᱟᱨ ᱫᱤ ᱢᱟᱦᱟ ᱚᱱᱟ ᱠᱚ ᱱᱟᱜ ᱞᱮ ᱜᱚᱴᱟ ᱜᱚᱴᱟ ᱥᱟᱹᱨᱤᱭᱟ᱾
ᱚ᱾
ᱛᱟᱦᱚᱞᱮ ᱚᱱᱠᱟᱜᱮ ᱢᱟᱹᱭ ᱫᱤᱫᱤ ᱥᱮ ᱠᱩᱢᱟᱹᱝ ᱦᱟᱛᱚᱢ ᱩᱱᱠᱩ ᱠᱚ ᱱᱟᱦᱟᱸᱜ ᱱᱮᱣᱛᱟ ᱟ ᱵᱟᱨᱮ ᱛᱮᱜᱮ ᱱᱟᱦᱟᱸᱜ ᱞᱮ ᱴᱷᱟᱬᱚ ᱜᱚᱴᱟᱭᱟ ᱚᱱᱟ ᱠᱚᱫᱚ ᱢᱟᱲᱟᱝ ᱧᱚᱜ ᱜᱮ᱾ ᱦᱮᱸ ᱛᱟᱦᱚᱞᱮ ᱩᱱᱠᱩ ᱠᱚ ᱱᱮᱣᱛᱟ ᱟᱹᱜᱩ ᱠᱟ ᱠᱟᱛᱮ ᱢᱚᱸᱡᱛᱮ ᱡᱤᱞ ᱫᱟᱠᱟ ᱠᱚ ᱠᱷᱟᱣᱟ ᱵᱟᱲᱟ ᱠᱚ ᱦᱩᱭᱩᱜᱼᱟ ᱛᱚ,
ᱦᱮᱸ ᱦᱮᱸ᱾
ᱦᱮᱸ ᱛᱟᱦᱞᱮ ᱩᱱᱠᱩ ᱠᱚ ᱵᱟᱠᱷᱨᱟᱛᱮ ᱚᱱᱠᱟᱜ ᱜᱮ ᱥᱩᱠᱨᱤ ᱡᱤᱞ ᱥᱤᱢ ᱡᱤᱞ ᱯᱩᱞᱴᱤ ᱡᱤᱞ ᱚᱱᱠᱟᱜᱮ ᱩᱱᱠᱩ ᱠᱚ ᱵᱟᱠᱷᱨᱟᱛᱮ ᱵᱩᱠᱤᱝ ᱠᱟᱜ ᱦᱩᱭᱩᱜᱼᱟ ᱛᱟᱞᱮ ᱟᱨᱚ ᱯᱩᱭᱞᱩ ᱨᱮᱞᱤᱧ ᱪᱟᱞᱟᱣ ᱞᱮᱱᱜᱮ ᱮᱸ ᱱᱚᱜᱼᱚᱭ ᱡᱮ ᱩᱢ ᱢᱟᱦᱟ ᱩᱢ ᱢᱟᱦᱟ ᱫᱚ ᱟᱞᱮ ᱫᱚ ᱪᱮᱨᱦᱟ ᱥᱟᱺᱦᱤᱡ ᱡᱟᱦᱟᱸᱨᱮ ᱟᱹᱛᱩ ᱟᱛᱩ ᱛᱟᱞᱟᱨᱮ ᱮᱜ ᱢᱟᱨᱟᱝ ᱜᱟᱹᱠᱷᱩᱲᱤᱭᱟᱹᱱ ᱢᱮᱱᱫᱚ ᱜᱚᱜᱮ ᱜᱚᱰᱮᱛ ᱛᱟᱹᱠᱤᱱ ᱟᱹᱛᱩ ᱚᱲᱟᱜ ᱚᱲᱟᱜ ᱪᱟᱣᱞᱮ ᱡᱟᱜᱮ ᱡᱟᱦᱟᱸ ᱛᱤᱱᱟᱹᱜ ᱩᱰᱟᱹᱝ ᱠᱟᱛᱮᱫ, ᱪᱟᱸᱫᱟ ᱵᱟᱲᱟ ᱠᱟᱛᱮᱫ, ᱚᱱᱠᱟᱜᱮ ᱥᱤᱢ ᱦᱩᱰᱤᱧ ᱦᱩᱰᱤᱧ ᱵᱩᱥᱟᱹᱜ ᱥᱤᱢ ᱠᱚ ᱥᱟᱞᱟᱜ ᱛᱮ, ᱢᱤᱫ ᱴᱟᱺᱰᱤ ᱥᱮᱱ ᱨᱮ ᱪᱟᱞᱟᱣ ᱠᱟᱛᱮᱫ ᱥᱟᱸᱜᱮ ᱠᱚᱲᱟ ᱠᱚ ᱥᱮ ᱥᱟᱸᱜᱮ ᱵᱟᱵᱟ ᱛᱮᱟᱠᱚ ᱤᱥᱤᱱ ᱟᱨᱚ ᱠᱟᱛᱮᱫ ᱜᱚᱴᱟ ᱟᱛᱩ ᱨᱮᱱ ᱦᱚᱲ ᱠᱚ ᱡᱚᱢ ᱦᱚᱪᱚ ᱞᱮᱭᱟ᱾
ᱦᱮᱸ ᱦᱮᱸ᱾
ᱚᱱᱟ ᱛᱟᱭᱚᱢ, ᱚᱱᱠᱟ ᱜᱮ ᱛᱟᱦᱞᱮ ᱡᱚᱢ ᱵᱟᱲᱟ ᱠᱟᱛᱮᱫ, ᱫᱚᱥᱟᱨ ᱫᱤᱱ ᱦᱮ ᱚᱱᱚ ᱵᱟᱝᱜᱮ ᱯᱩᱭᱞᱩ ᱫᱤᱱ ᱦᱟᱸᱜ ᱤᱧ ᱞᱟᱹᱭᱫᱟ ᱚᱱᱠᱟᱜᱮ ᱩᱢ ᱢᱟᱦᱟ ᱫᱚ ᱚᱱᱠᱟᱜᱮ ᱠᱤᱪᱷᱩ ᱜᱮᱞᱟ ᱫᱚ ᱡᱟᱦᱮᱨ ᱥᱮᱱ ᱪᱟᱞᱟᱣ ᱠᱟᱛᱮᱫ, ᱚᱱᱠᱟᱜᱮ ᱡᱟᱦᱮᱨ ᱠᱚ ᱥᱟᱯᱷᱟ ᱵᱟᱲᱟ ᱥᱮ ᱚᱱᱠᱟᱜ ᱜᱮ ᱵᱩᱥᱩᱵ ᱛᱮ ᱦᱮᱱᱛᱮᱱ ᱵᱤᱨ ᱚᱱᱟ ᱫᱚ ᱮᱠᱪᱩᱣᱞᱤ ᱵᱩᱨᱩ ᱵᱚᱸᱜᱟ ᱛᱵᱚᱱ ᱢᱮᱛᱟᱜᱼᱟ ᱦᱮᱸ᱾ ᱛᱟᱦᱞᱮ ᱚᱱᱠᱟᱜᱮ ᱦᱟᱹᱲᱩ, ᱜᱟᱹᱲᱤ ᱵᱩᱥᱩᱵ ᱨᱮ ᱵᱮᱱᱟᱣ ᱠᱟᱛᱮᱫ, ᱟᱠᱟᱸ ᱵᱟᱲᱟ ᱠᱟᱛᱮᱫ ᱟᱹᱰᱤ ᱢᱚᱡ ᱥᱟᱡᱟᱣ ᱥᱟᱯᱲᱟᱣ ᱠᱟᱛᱮᱫ ᱞᱮ ᱫᱚᱦᱚ ᱠᱟᱜᱼᱟ᱾ ᱫᱚᱥᱟᱨ ᱫᱤᱱ ᱫᱚ ᱩᱱᱠᱩ ᱯᱮᱲᱟ ᱯᱟᱹᱣᱨᱟᱹ ᱠᱚ ᱦᱤᱡᱩᱜ ᱛᱟᱞᱮᱭᱟᱠᱚ ᱫᱤᱫᱤ, ᱦᱟᱛᱚᱢ ᱢᱟᱹᱭ ᱩᱝᱠᱩ ᱠᱚᱠᱚ ᱦᱤᱡᱩᱜ ᱛᱟᱞᱮᱭᱟ ᱩᱱᱠᱩ ᱥᱟᱶᱛᱮ ᱡᱟᱶᱟᱭ, ᱠᱩᱢᱟᱹᱝ ᱾ ᱩᱱᱠᱩ ᱥᱟᱶᱛᱮ ᱟᱨᱚ ᱯᱮᱲᱟ ᱯᱟᱹᱨᱣᱦᱟᱹ ᱚᱱᱟ ᱥᱟᱞᱟᱜ ᱛᱮᱠᱚ ᱥᱟᱞᱦᱟ ᱢᱮᱥᱟᱜ ᱜᱮᱭᱟ ᱦᱮᱡ ᱜᱚᱫᱚᱜ ᱜᱮᱭᱟ ᱠᱚ, ᱛᱟᱦᱞᱮ ᱩᱱᱠᱩ ᱠᱚ ᱡᱟᱛᱮ ᱟᱵᱚᱣᱟᱜ ᱱᱚᱣᱟᱵᱚ ᱫᱤ ᱫᱤᱥᱚᱢ ᱨᱮᱱᱟᱜ ᱱᱟᱹᱭᱛᱮ ᱱᱟᱯᱟᱭ ᱛᱮ, ᱥᱮ ᱧᱮᱞ ᱡᱚᱝ ᱢᱟᱠᱚ ᱢᱮᱫ ᱯᱮᱨᱮᱡ, ᱥᱮ ᱢᱚᱱᱮ ᱯᱮᱨᱮᱡ ᱾ ᱚᱱᱠᱟᱱᱟᱜ ᱢᱤᱫᱴᱤᱡ ᱮ ᱨᱟᱹᱥᱠᱟᱹ ᱡᱚᱝ ᱞᱮᱠᱟᱛᱮ ᱚᱱᱠᱟ ᱱᱟᱜ ᱞᱮ ᱥᱟᱡᱟᱣ ᱥᱟᱯᱲᱟᱣᱟ, ᱛᱟᱨᱯᱚᱨ ᱚᱱᱠᱟᱜ ᱜᱮ ᱛᱟᱞᱮ ᱡᱟᱦᱮᱨ ᱨᱮᱦᱚᱸ ᱥᱚᱲᱮ ᱚᱱᱠᱟᱜᱮ ᱥᱤᱢ ᱥᱚᱲᱮ, ᱱᱟᱱᱟ ᱨᱚᱠᱚᱢ ᱥᱚᱲᱮ ᱛᱟᱸᱦᱮᱱ ᱛᱟᱞᱮᱭᱟ, ᱦᱮᱸ᱾ ᱚᱱᱟ ᱾ ᱠᱚ ᱡᱟᱦᱟᱸᱭ ᱫᱚ ᱯᱩᱞᱠᱷᱤ ᱥᱚᱲᱮ ᱵᱟᱭ ᱡᱚᱢᱟ ᱩᱱᱤ ᱫᱚ ᱥᱤᱢ ᱥᱚᱲᱮ, ᱡᱟᱦᱟᱸᱭ ᱫᱚ ᱥᱤᱢ ᱥᱚᱲᱮ ᱵᱟᱭ ᱡᱚᱢᱟ ᱩᱱᱤ ᱫᱚ ᱢᱮᱨᱚᱢ ᱥᱚᱲᱮ ᱚᱱᱮ ᱚᱸ ᱼᱼ ᱚᱱᱠᱟᱜᱮ ᱱᱟᱜ ᱮᱸᱜ ᱡᱚᱢ ᱵᱟᱲᱟ ᱠᱟᱛᱮᱫ, ᱚᱱᱠᱟᱜᱮ ᱡᱟᱦᱟᱸ ᱟᱵᱚᱣᱟᱜ ᱥᱮᱫᱟᱭ ᱦᱟᱯᱲᱟᱢ ᱠᱷᱚᱡ ᱢᱮᱱᱟᱜ ᱟᱠᱟᱫ, ᱢᱮᱱᱫᱚ ᱦᱟᱨᱛᱟᱛᱮ ᱫᱟᱞᱚᱵ ᱟᱠᱟᱫ ᱛᱩᱢᱫᱟᱹᱜ ᱴᱟᱢᱟᱠ, ᱚᱱᱟ ᱥᱟᱞᱟᱜ ᱛᱮ, ᱡᱚᱛᱚ ᱦᱚᱲᱜᱮ ᱮᱜ ᱥᱟᱹᱲᱤ ᱥᱮ ᱫᱷᱩᱛᱤ ᱵᱟᱸᱫᱮ ᱠᱟᱛᱮᱜ ᱜᱮ ᱱᱟᱜ ᱡᱟᱦᱮᱨ ᱥᱮᱱ ᱫᱚᱞᱮ ᱪᱟᱞᱟᱜ ᱜᱮᱭᱟ ᱾ ᱪᱟᱞᱟᱣ ᱠᱟᱛᱮᱫ ᱚᱱᱠᱟᱜᱮ, ᱨᱮᱦᱮᱲ ᱨᱮᱫᱮᱲ, ᱜᱮᱫᱮᱲ ᱛᱩᱢᱫᱟᱹᱜ, ᱴᱟᱢᱟᱠ ᱥᱟᱞᱟᱜ ᱛᱮ ᱡᱚᱛᱚ ᱦᱚᱲ ᱨᱟᱹᱥᱠᱟᱹ ᱨᱚᱢᱚᱡᱽ ᱮᱭᱟᱞᱮ ᱟᱨ ᱪᱮᱫ, ᱚᱱᱠᱟ ᱜᱮ ᱨᱟᱹᱥᱠᱟᱹ ᱨᱚᱢᱚᱡᱽ ᱟᱹᱭᱩᱵ ᱵᱟᱲᱟ ᱠᱟᱛᱮᱫ ᱫᱚ ᱚᱱᱠᱟᱜᱮ, ᱮᱱᱮᱡ, ᱮᱱᱮᱡ ᱛᱮ ᱟᱞᱮᱭᱟᱜ ᱡᱟᱦᱟᱸ ᱟᱥᱚᱞ ᱚᱝᱠᱟᱱᱟᱜ ᱢᱤᱫᱴᱤᱡ, ᱢᱟᱹᱡᱷᱤ ᱛᱷᱟᱱ ᱥᱮ ᱛᱩᱢᱫᱟᱹᱜ ᱴᱟᱢᱟᱠ ᱵᱚᱸᱜᱟ ᱵᱩᱨᱩ ᱟᱛᱩ ᱵᱚᱸᱜᱟ ᱵᱩᱨᱩ ᱨᱮ ᱢᱤᱫᱴᱤᱡ ᱚᱱᱠᱟᱱᱟᱜ ᱢᱤᱫᱴᱤᱡ ᱵᱚᱸᱜᱟ ᱛᱷᱟᱱ ᱢᱮᱱᱟᱜᱼᱟ ᱛᱚ, ᱡᱚᱛᱚ ᱟᱛᱩ ᱨᱮᱜᱮ ᱾
ᱦᱟᱸ ᱦᱟᱸ ᱾
ᱚᱱᱮ ᱚᱱᱠᱟᱜᱮ ᱚᱸᱰᱮ ᱦᱮᱡ ᱠᱟᱛᱮᱫ, ᱚᱱᱠᱟᱜᱮ ᱚᱸᱰᱮ ᱦᱮᱡ ᱠᱟᱛᱮᱫ ᱚᱸᱰᱮ ᱟᱨᱚᱞᱮ ᱮᱱᱮᱡ ᱟᱹᱪᱩᱨᱟ, ᱥᱟᱶᱛᱮ ᱡᱟᱦᱟᱸ ᱛᱤᱱᱟᱹᱜ ᱥᱟᱱᱟᱢ ᱜᱟᱹᱠᱷᱩᱲᱤᱭᱟᱱ ᱠᱚ ᱡᱚᱛᱚ ᱯᱮᱲᱟ ᱮᱜ ᱵᱩᱰᱷᱤ ᱛᱮᱠᱚ ᱥᱮ ᱯᱮᱲᱟ ᱢᱟᱹᱭ ᱥᱮ ᱯᱮᱲᱟ ᱫᱤᱫᱤ ᱛᱮᱠᱚ ᱡᱚᱛᱚᱜᱮ ᱚᱸᱰᱮ ᱮᱱᱮᱡ ᱥᱮ ᱨᱟᱹᱥᱠᱟᱹ ᱡᱚᱝ ᱥᱮ ᱮᱱᱮᱡ ᱡᱚᱝ ᱚᱱᱠᱟᱱᱟᱜ ᱢᱤᱫᱴᱟᱹᱡ ᱵᱮᱯᱟᱨ ᱢᱮᱱᱟᱜᱼᱟ ᱦᱮᱸ᱾
ᱟᱪᱪᱷᱟᱼᱼ
ᱛᱮᱥᱟᱨ ᱞᱤᱧ ᱞᱟᱹᱭᱟ, ᱮ ᱟᱫᱚ ᱛᱮᱥᱟᱨ ᱫᱤᱱ ᱱᱟᱦᱟᱜ ᱛᱮᱥᱟᱨ ᱫᱤᱱ ᱫᱚ ᱡᱟᱞᱮ ᱢᱟᱦᱟ ᱛᱚ ᱛᱟᱦᱚᱞᱮ ᱚᱱᱠᱟᱜᱮ ᱮᱱ ᱦᱤᱞᱚᱜ ᱫᱚ ᱡᱟᱦᱟᱸ ᱛᱤᱱᱟᱹᱜ ᱵᱚᱸᱜᱟᱼᱵᱩᱨᱩ, ᱥᱟᱨᱮᱡ ᱦᱟᱺᱰᱤ ᱠᱚ ᱥᱟᱨᱮᱡ ᱟᱠᱟᱱ ᱚᱱᱟ ᱠᱚ, ᱯᱮᱲᱟ ᱫᱟᱫᱟ ᱥᱮ ᱯᱮᱲᱟ ᱮᱜ ᱦᱚᱲ ᱠᱚ ᱚᱱᱟ ᱠᱚ ᱧᱩ ᱵᱟᱲᱟ ᱠᱟᱛᱮᱫ, ᱥᱮ ᱚᱲᱟᱜ ᱦᱚᱲ ᱠᱚᱦᱚᱸ ᱵᱚᱸᱜᱟ ᱥᱟᱨᱮᱡ ᱦᱟᱺᱰᱤ ᱫᱚ ᱧᱩ ᱫᱚ ᱱᱤᱦᱟᱹᱛ ᱜᱮ ᱱᱟᱯ ᱯᱟᱭ ᱜᱮᱭᱟ, ᱞᱟᱹᱭᱟᱠᱚ ᱥᱮᱫᱟᱭ ᱦᱟᱯᱲᱟᱢ ᱠᱚ ᱨᱟᱱ ᱥᱚᱢᱟᱱ ᱮᱱ ᱦᱤᱞᱳᱜ ᱫᱚ ᱦᱟᱺᱰᱤ ᱵᱚᱸᱜᱟᱭ ᱦᱟᱺᱰᱤ ᱠᱟᱹᱢᱤᱭᱟᱭ ᱚᱱᱠᱟ ᱢᱤᱫᱴᱤᱡ ᱟᱸᱡᱚᱢ ᱟᱠᱟᱱᱟ ᱾ ᱦᱮᱸ ᱛᱟᱦᱚᱞᱮ ᱚᱱᱠᱟᱜᱮ ᱻ ᱧᱩ ᱵᱟᱲᱟ ᱠᱟᱛᱮᱫ ᱴᱷᱤᱠ ᱠᱚ ᱡᱚᱢ ᱵᱟᱲᱟ ᱠᱟᱛᱮ ᱚᱱᱠᱟᱟᱜᱮ ᱜᱟᱱᱚᱜᱼᱟᱱ ᱦᱚᱲ ᱠᱚ ᱥᱟᱞᱟᱜ ᱨᱚᱲ ᱞᱟᱱᱼᱼ ᱵᱟᱦᱟ ᱥᱮ ᱚᱱᱠᱟᱱᱟᱜ ᱢᱤᱫᱴᱤᱡ ᱵᱟᱦᱟ ᱫᱩᱞ, ᱵᱟᱦᱟ ᱫᱟᱜ ᱫᱩᱞ ᱚᱱᱠᱟᱱᱟᱜ ᱢᱤᱫᱴᱤᱡ ᱱᱤᱭᱚᱢ ᱢᱮᱱᱟᱜ ᱟᱠᱟᱫ ᱛᱟᱞᱮᱭᱟ ᱾
ᱟᱪᱪᱷᱟ ᱟᱪᱪᱷᱟ ᱾
ᱮ ᱚᱱᱠᱟ ᱜᱮ ᱩᱱᱠᱩ ᱵᱟᱦᱟ ᱠᱚ ᱫᱟᱜ ᱠᱚ ᱫᱩᱞ ᱵᱟᱲᱟ ᱠᱟᱛᱮᱫ ᱩᱱᱠᱩ ᱥᱟᱞᱟᱜ ᱛᱮ, ᱩᱱᱠᱩ ᱵᱟᱹᱦᱩ ᱠᱩᱲᱤ ᱦᱚᱲ ᱠᱚᱼᱼ ᱥᱮ ᱚᱱᱠᱟ ᱞᱟᱸᱫᱟ ᱜᱟᱱᱚᱜ ᱦᱚᱲ ᱠᱚ, ᱵᱩᱰᱤ ᱛᱮᱠᱚ, ᱦᱮᱸ ᱩᱱᱠᱩ ᱠᱚ ᱦᱟᱺᱰᱤᱼᱼ ᱠᱚ ᱚᱰᱚᱠ ᱟᱞᱮᱭᱟ ᱚᱱᱟ ᱠᱚ ᱦᱚᱸ ᱦᱟᱸᱜᱼᱼ ᱠᱟᱹᱴᱤᱡ ᱞᱮ ᱧᱩ ᱜᱚᱫ ᱜᱮᱭᱟ, ᱠᱟᱨᱚᱱ ᱟᱛᱩ ᱯᱟᱛᱟ ᱵᱚᱞᱮ ᱠᱟᱛᱷᱟ ᱠᱟᱱᱟ ᱮᱴᱟᱜ ᱯᱟᱛᱟ ᱨᱮᱱᱟᱜ ᱦᱳᱭ ᱵᱟᱝ ᱧᱩ ᱵᱟᱲᱟ ᱦᱩᱭ ᱠᱚᱜᱼᱼ ᱜᱮᱭᱟ, ᱠᱟᱨᱚᱱ ᱚᱲᱟᱜ ᱨᱮᱱᱟᱜ ᱡᱤᱱᱤᱥ ᱚᱲᱟᱜ ᱨᱮ ᱟᱵᱚ ᱵᱚᱱ ᱫᱚᱦᱚᱭᱟ ᱚᱱᱟ ᱫᱚ ᱱᱟᱯᱟᱭ ᱜᱮᱭᱟ, ᱠᱟᱨᱚᱱᱼᱼ ᱮᱴᱟᱜ ᱨᱮ ᱡᱮᱠᱳᱱᱳ ᱯᱨᱳᱜᱨᱟᱢ ᱨᱮ ᱪᱟᱞᱟᱣ ᱠᱟᱛᱮᱫ ᱡᱩᱫᱤ ᱚᱱᱠᱟ ᱧᱩ ᱵᱩᱞ ᱠᱟᱛᱮᱫᱼᱼ ᱜᱩᱞᱴᱤ ᱚᱱᱟ ᱠᱚᱫᱚ ᱩᱱᱟᱹᱜ ᱮᱠᱛᱟ ᱟᱹᱞᱤᱧᱟᱜ ᱢᱚᱱᱮ, ᱢᱚᱱᱮ ᱨᱮ ᱥᱮ ᱢᱮᱱ ᱨᱮᱫᱚ ᱩᱱᱟᱹᱜᱼᱼ ᱱᱟᱯᱟᱭ ᱫᱚ ᱵᱟᱝ ᱦᱩᱭᱩᱜᱼᱟ, ᱚᱱᱮ ᱚᱱᱠᱟ ᱠᱟᱛᱷᱟ ᱾ ᱟᱱᱛᱮᱫ ᱜᱮ ᱜᱚᱢᱠᱮ ᱟᱞᱮ ᱫᱚ ᱱᱟᱦᱟᱜ ᱞᱮ ᱢᱩᱪᱟᱹᱫᱟ ᱮᱨᱯᱚᱨ ᱟᱯᱮ ᱫᱤᱥᱚᱢ ᱨᱮᱱᱟᱜ ᱚ ᱚᱠᱟ ᱞᱮᱠᱟ ᱟ ᱟᱹᱨᱤᱪᱟᱹᱞᱤ ᱚᱱᱟ ᱠᱟᱹᱴᱤᱡ ᱵᱤᱱᱼᱼ ᱞᱟᱹᱭ ᱟᱸᱡᱚᱢ ᱟᱹᱞᱤᱧ ᱠᱷᱟᱱ ᱟᱹᱞᱤᱧ ᱦᱚᱸ ᱟᱹᱰᱤ ᱨᱟᱹᱥᱠᱟᱹ ᱞᱤᱧ ᱵᱩᱡᱷᱟᱹᱣ ᱠᱮᱭᱟ ᱾ ᱦᱮᱸ ᱜᱚᱝᱠᱮ ᱢᱟ ᱛᱟᱦᱚᱞᱮ ᱟᱵᱮᱱᱟᱜ ᱠᱟᱹᱴᱤᱡ ᱟᱸᱡᱚᱢ ᱟᱹᱞᱤᱧ ᱵᱮᱱ
ᱦᱮᱸ ᱜᱚᱝᱠᱮ ᱠᱟᱹᱴᱤᱡ ᱟᱣᱟᱡᱽ ᱛᱟᱵᱮᱱ ᱵᱟᱭ ᱠᱮᱪ ᱮᱜ-ᱟ ᱠᱟᱹᱴᱤᱡ ᱱᱟᱯᱟᱭ ᱧᱚᱜ ᱨᱚᱲ ᱨᱮᱭᱟᱜ ᱪᱮᱥᱴᱟᱭ ᱵᱮᱱ᱾
ᱦᱮᱸ
ᱢᱟᱜ ᱢᱚᱬᱮ ᱦᱩᱭᱩᱜ ᱠᱟᱱᱟ ᱚᱢ ᱥᱟᱹᱨᱫᱤ ᱟᱨ ᱵᱟᱥᱠᱮ᱾
ᱟᱪᱪᱷᱟ ᱟᱪᱪᱷᱟ ᱟᱪᱪᱷᱟ
ᱦᱳᱭᱳᱜ-ᱟ ᱚᱱᱟ ᱫᱚ ᱟᱞᱮ ᱫᱚ ᱫᱤᱱ ᱜᱚᱴᱟ ᱠᱚᱜ ᱜᱮ ᱛᱟᱦᱮᱱᱟ ᱟᱨ ᱦᱩᱭᱩᱜ ᱠᱟᱱᱟ ᱵᱩᱫᱫᱷ ᱯᱩᱨᱱᱤᱢᱟ ᱨᱮᱜᱮ ᱯᱨᱚᱛᱤ ᱵᱚᱪᱚᱨ ᱜᱮ ᱞᱮ ᱠᱚᱨᱟᱣ ᱜᱮᱭᱟ ᱛᱚ,
ᱦᱮᱸ ᱜᱚᱝᱠᱮ
ᱩᱢ ᱢᱟᱦᱟ ᱦᱩᱭᱩᱜ ᱠᱟᱱᱟ ᱛᱟᱦᱚᱞᱮ ᱩᱢ ᱢᱟᱦᱟ ᱫᱤᱱ ᱫᱚ ᱦᱩᱭᱩᱜ ᱠᱟᱱᱟ ᱠᱚᱲᱟ ᱜᱤᱫᱽᱨᱟᱹ ᱠᱚ ᱫᱚᱦᱚᱭᱮᱫ ᱠᱚ ᱛᱟᱦᱚᱞᱮ ᱪᱟᱞᱟᱜᱼᱟ ᱟᱨ ᱠᱩᱲᱤ ᱜᱤᱫᱽᱨᱟᱹ ᱠᱚ ᱫᱚ ᱚᱲᱟᱜ ᱠᱚ ᱜᱮᱡ ᱜᱩᱨᱤᱡ ᱜᱮᱫ ᱤᱭᱟᱹ ᱟᱨ ᱱᱟᱭᱠᱮ ᱦᱚᱸ ᱥᱟᱯᱲᱟᱣ ᱠᱟᱭᱟᱞᱮ ᱚᱲᱟᱜ ᱨᱮ᱾ ᱟᱭᱩ ᱛᱟᱦᱚᱞᱮ ᱛᱚᱯᱚ ᱦᱮᱡ ᱡᱟᱣᱨᱟᱜ ᱟ ᱟᱭᱩ ᱠᱚᱦᱚᱸ ᱥᱮ ᱵᱟᱵᱟ ᱠᱚᱦᱚᱸ ᱢᱟᱹᱭ ᱵᱟᱵᱩ ᱛᱟᱠᱚ ᱡᱷᱚᱛᱚ ᱜᱮ ᱦᱮᱡ ᱡᱟᱣᱨᱟᱜ ᱠᱟᱛᱮᱜ ᱛᱟ ᱯᱚᱨᱮ ᱦᱮᱡ ᱠᱟᱛᱮ ᱡᱚᱛᱚᱜᱮ ᱦᱮᱡ ᱠᱟᱛᱮ ᱛᱟᱯᱚᱨᱮ ᱴᱟᱢᱟᱠ ᱨᱩ ᱥᱮ ᱥᱮᱨᱮᱧ ᱥᱟᱰᱮ ᱛᱮ ᱥᱟᱱᱟᱢ ᱦᱚᱲ ᱨᱟᱹᱥᱠᱟᱹ ᱛᱮ ᱡᱷᱚᱛᱚ ᱠᱚᱣᱟᱜ ᱥᱟᱯᱟᱵ ᱛᱟᱦᱮᱱᱟ ᱦᱟᱸᱜ᱾
ᱟᱪᱪᱷᱟ
ᱥᱮ ᱡᱟᱦᱮᱨ ᱟᱭᱩ ᱟᱜ ᱛᱟᱦᱮᱱ ᱛᱟᱠᱚᱣᱟ ᱥᱟᱯᱟᱵ᱾ ᱩᱱᱠᱩ ᱟᱹᱜᱩ ᱠᱟᱛᱮᱫ ᱩᱱᱠᱚ ᱦᱚᱸ ᱠᱟᱛᱮ ᱪᱟᱞᱟᱜ ᱟᱠᱚ ᱡᱟᱦᱮᱨ ᱛᱮ᱾
ᱜᱚᱝᱠᱮ ᱠᱟᱹᱴᱤᱡ ᱢᱮᱱᱮᱫ ᱟᱞᱤᱧ ᱡᱳᱨ ᱧᱚᱜ ᱨᱚᱲ ᱵᱮᱱ ᱥᱮ
ᱡᱳᱨ ᱧᱚᱜ ᱟᱪᱪᱷᱟ ᱟᱪᱪᱷᱟ ᱨᱩᱣᱟᱹᱲ ᱦᱮᱡ ᱠᱟᱛᱮᱫ ᱠᱩᱞᱤ ᱡᱚᱝᱟ ᱠᱚ ᱚᱠᱟ ᱴᱷᱮᱱ ᱦᱚᱸ ᱵᱷᱟᱜᱮᱭ ᱠᱟᱱᱟ ᱥᱮ ᱚᱠᱟᱴᱷᱮᱱ ᱵᱟᱹᱲᱤᱡ ᱠᱟᱱᱟ, ᱛᱚᱠᱷᱚᱱ ᱠᱚ ᱠᱩᱞᱤ ᱡᱚᱝ-ᱟ᱾
ᱟᱪᱪᱷᱟ
ᱛᱟᱨᱯᱚᱨ ᱫᱟᱲᱮ ᱠᱚ ᱠᱚ ᱟᱸᱜᱣᱟ ᱠᱚᱣᱟ ᱫᱟᱲᱮ ᱠᱚᱠᱚ ᱧᱮᱞ ᱵᱟᱲᱟ ᱠᱚᱣᱟ᱾ ᱟᱠᱚ ᱩᱱ ᱞᱳᱜ ᱠᱟᱹᱡ ᱠᱚ ᱨᱟᱹᱥᱠᱟᱹ ᱵᱟᱲᱟᱭᱟ ᱜᱚᱸᱥᱟᱭ ᱠᱚᱦᱚᱸ ᱟᱨᱦᱚ ᱚᱱᱠᱟᱜᱮ ᱟᱠᱚ
ᱟᱪᱪᱷᱟ ᱟᱪᱪᱷᱟ ᱟᱪᱪᱷᱟ ᱜᱚᱝᱠᱮ ᱦᱮᱸ ᱟᱹᱰᱤ ᱟᱹᱰᱤ ᱥᱟᱨᱦᱟᱣ ᱟᱹᱰᱤ ᱢᱚᱡᱽ ᱟᱯᱮ ᱦᱚᱸ ᱟᱞᱮ ᱫᱤᱥᱚᱢ ᱮᱠᱷᱚᱱ ᱦᱚᱸ ᱟᱞᱮ ᱞᱮᱠᱟᱜᱮ ᱟᱯᱮ ᱦᱚᱸ ᱟᱯᱮᱭᱟᱜ ᱦᱚᱸ ᱨᱟᱹᱥᱠᱟᱹ ᱨᱚᱢᱚᱡᱽ ᱢᱮᱱᱟᱜ-ᱟ᱾ ᱦᱮᱸ ᱱᱤᱦᱟᱹᱛᱤ ᱟᱵᱚ ᱥᱟᱱᱛᱟᱲ ᱟᱵᱚ ᱥᱟᱱᱛᱟᱲ ᱵᱚᱭᱦᱟ ᱛᱟᱠᱚ ᱫᱚ ᱱᱤᱦᱟᱹᱛᱤ ᱱᱚᱣᱟ ᱟᱵᱚ ᱡᱟᱦᱟᱸ ᱵᱟᱦᱟ ᱵᱚᱸᱜᱟ ᱥᱚᱨᱦᱟᱭ ᱵᱚᱸᱜᱟ ᱠᱟᱨᱟᱢ ᱵᱚᱸᱜᱟ ᱚᱱᱟ ᱠᱚᱫᱚ ᱱᱤᱦᱟᱹᱛᱤ ᱯᱮ ᱢᱟᱱᱟᱣ ᱵᱟᱛᱟᱣ ᱥᱮ ᱥᱮᱫᱟᱭ ᱦᱟᱯᱲᱟᱢ ᱠᱷᱚᱱ ᱱᱚᱣᱟ ᱠᱚ ᱫᱚᱦᱚ ᱟᱹᱜᱩᱣ ᱠᱟᱜ-ᱟ ᱱᱚᱣᱟ ᱠᱚ ᱟᱹᱨᱤᱪᱟᱹᱞᱤ ᱫᱚ ᱱᱤᱦᱟᱹᱛ ᱛᱮ ᱟᱵᱚ ᱢᱟᱱᱟᱣ ᱵᱟᱛᱟᱣ ᱠᱟᱛᱮᱫ ᱪᱟᱞᱟᱣ ᱞᱟᱜᱟᱣ ᱵᱚᱱᱟ ᱱᱚᱣᱟ ᱠᱚ ᱠᱟᱡᱽ ᱠᱚᱨᱢᱚ ᱫᱟ ᱵᱚ ᱱᱤᱦᱟᱹᱛᱤ ᱠᱚᱨᱟᱣ ᱞᱮᱝᱠᱷᱟᱱ ᱟᱹᱰᱤᱜᱮ ᱱᱟᱯ ᱯᱟᱭᱚᱜ-ᱟ ᱠᱟᱨᱚᱱ ᱟᱵᱚ ᱦᱟᱯᱮᱱ ᱫᱤᱱ ᱦᱚᱸ ᱱᱚᱣᱟ ᱠᱟᱹᱢᱤ ᱛᱟᱦᱮᱸ ᱤᱫᱤᱜ ᱢᱟ᱾ ᱚᱱᱟ ᱟᱵᱚ ᱵᱚᱱ ᱪᱮᱥᱴᱟᱭ ᱢᱟ, ᱦᱮᱸ ᱾
ᱟᱵᱚ ᱥᱟᱶᱛᱟ ᱨᱮ ᱡᱷᱚᱛᱚ ᱫᱚᱨᱠᱟᱨ ᱠᱟᱱᱟ ᱚᱱᱟ ᱠᱚ ᱾
ᱦᱮᱸ ᱜᱚᱢᱠᱮ ᱟᱹᱞᱤᱧ ᱞᱤᱧ ᱞᱟᱹᱭᱮᱜᱼᱟ ᱟ ᱱᱚᱸᱜᱼᱚᱭ ᱡᱮ ᱦᱟᱺᱰᱤ ᱯᱟᱹᱣᱨᱟᱹ ᱧᱩᱭᱮᱫ ᱟᱠᱟ ᱵᱟᱦᱨᱮ ᱚᱨᱮ ᱠᱚᱨᱮ ᱚᱱᱟ ᱠᱚᱫᱚ ᱩᱱᱟᱹᱜ ᱮᱠᱴᱟ ᱡᱚᱛᱷᱟᱛ ᱵᱟᱞᱤᱧ ᱢᱚᱱᱮᱭᱟ, ᱟᱨ ᱟᱹᱛᱩ ᱯᱟᱨᱟᱵᱽ ᱠᱚᱨᱮ ᱵᱚᱱ ᱧᱩ ᱵᱟᱲᱟᱭᱟ ᱚᱱᱟ ᱠᱚᱫᱚ ᱴᱷᱤᱠ ᱜᱮᱞᱤᱧ ᱢᱚᱱᱮᱭᱟ, ᱚᱱᱟ ᱫᱚ ᱠᱟᱨᱚᱱ ᱵᱚᱸᱜᱟ ᱥᱟᱨᱮᱡ ᱦᱟᱺᱰᱤ ᱫᱚ ᱱᱤᱦᱟᱹᱛᱤ ᱧᱩ ᱦᱚᱸ ᱫᱚᱨᱠᱟᱨ ᱠᱟᱱ ᱜᱮᱭᱟ, ᱟᱨ ᱟᱹᱛᱩ ᱵᱟᱦᱮᱨ ᱠᱚᱨᱮ ᱫᱚ ᱢᱟᱱᱮ ᱮᱠᱟᱞ ᱜᱮ ᱵᱟᱭ ᱱᱟᱯᱟᱭᱚᱜᱼᱟ, ᱠᱟᱨᱚᱱ ᱵᱩᱞ ᱜᱷᱚᱴᱟᱣ ᱵᱟᱲᱟ ᱠᱟᱛᱮᱫ ᱵᱟᱨᱦᱮ ᱚᱨᱮ ᱠᱚᱨᱮ ᱵᱚᱱ ᱧᱩᱭᱟ ᱚᱱᱟ ᱫᱚ ᱴᱟ ᱫᱚ ᱴᱷᱤᱠ ᱵᱟᱹᱞᱤᱧ ᱢᱚᱱᱮᱭᱟ᱾
ᱡᱚᱛᱚ ᱦᱚᱲ ᱢᱮᱛᱟ ᱠᱚ ᱦᱩᱭᱩᱜᱼᱟ ᱡᱟᱦᱟᱸᱭ ᱠᱚ ᱧᱩ ᱵᱟᱲᱟᱭᱟ ᱠᱚ ᱾ ᱜᱷᱚᱞᱴᱟ ᱵᱟᱲᱟ ᱠᱚᱜᱼᱟ ᱟᱞᱮ ᱥᱮᱫ ᱫᱚ ᱥᱳᱥᱟᱞ ᱢᱤᱰᱤᱭᱟ ᱨᱮ ᱠᱚ ᱵᱷᱟᱭᱨᱟᱞ ᱵᱟᱲᱟᱜ ᱠᱟᱱᱟ᱾
ᱠᱮ ᱢᱮᱱ ᱫᱟᱞᱤᱧ ᱦᱮᱸ ᱢᱟ ᱴᱷᱤᱠ ᱜᱮᱭᱟ ᱟᱞᱟᱝᱼᱟᱜ ᱴᱟᱭᱤᱢ ᱫᱚ ᱦᱩᱭ ᱦᱮᱡ ᱟᱠᱟᱱᱟ ᱤᱱᱟᱹᱜ ᱜᱮᱞᱟᱝ ᱠᱟᱛᱷᱟᱜᱼᱟ, ᱦᱮᱸ ᱢᱟ ᱡᱚᱦᱟᱨ ᱦᱮᱸ᱾
ᱟᱪᱪᱷᱟ ᱡᱚᱦᱟᱨ ᱜᱮ ᱢᱟ᱾